ᱚᱸ᱾
ᱡᱚᱦᱟᱨ ᱜᱮ ᱜᱚᱝᱠᱮ ᱨᱚᱲ ᱠᱚ ᱵᱮᱥ ᱜᱮ ᱟᱸᱡᱚᱢ ᱠᱟᱱᱟ? ᱦᱩᱸ ᱜᱚᱝᱠᱮ ᱛᱟᱦᱮ ᱛᱮᱦᱮᱧ ᱫᱚ ᱦᱟᱸᱜ ᱨᱚᱯᱚᱲ ᱞᱟᱝ ᱫᱩᱞᱟᱹᱲᱤᱭᱟᱹ ᱠᱚ ᱫᱤᱭᱮ ᱟᱵᱚ ᱡᱤᱭᱚᱱ ᱨᱮ ᱫᱩᱞᱟᱹᱲᱤᱭᱟᱹ ᱠᱚ ᱞᱟᱹᱠᱛᱤ ᱠᱟᱱᱟ ᱥᱮ ᱵᱟᱝ ᱞᱟᱹᱠᱛᱤ ᱠᱟᱱᱟ? ᱞᱟᱹᱭ ᱞᱮᱠᱷᱟᱱ ᱵᱮᱱ ᱱᱟᱯᱟᱭ ᱠᱚᱜᱼᱟ᱾
ᱦᱮᱸ ᱟᱹᱰᱤ ᱱᱟᱯᱟᱭ ᱠᱩᱠᱞᱤ ᱵᱮᱱ ᱫᱚᱦᱚ ᱠᱟᱜᱼᱟ᱾
ᱢᱟ
ᱟᱨ ᱜᱚᱝᱠᱮ ᱟᱵᱮᱱᱟᱜ ᱡᱮᱴᱟ ᱠᱩᱠᱞᱤ ᱵᱮᱱ ᱞᱟᱹᱭ ᱠᱮᱫᱟ᱾ ᱚᱱᱟ ᱠᱩᱠᱞᱤ ᱵᱮᱱ ᱫᱚᱦᱚ ᱠᱮᱫᱟ ᱱᱟᱥᱮ ᱠᱟᱹᱴᱤᱡ ᱞᱟᱹᱭ ᱟᱵᱮᱱ ᱠᱟᱱᱟ᱾ ᱟᱹᱞᱤᱧ ᱡᱮ ᱴᱩᱠᱩ ᱫᱩᱞᱤᱧ ᱢᱚᱱᱮᱭᱟ, ᱢᱚᱡᱽ ᱚᱱᱟ ᱜᱮᱵᱤᱱ ᱞᱟᱹᱭ ᱟᱵᱮᱱ ᱠᱟᱱᱟ᱾
ᱦᱳᱭ, ᱞᱟᱹᱭ ᱵᱮᱱ ᱜᱚᱝᱠᱮ?
ᱜᱚᱝᱠᱮ ᱫᱩᱞᱟᱹᱲᱤᱭᱟ ᱠᱚᱫᱚ ᱛᱟᱦᱮ ᱫᱚ ᱫᱚᱨᱠᱟᱨᱚᱜ ᱜᱮᱭᱟ ᱪᱮᱫᱟᱜ ᱡᱮ ᱡᱤᱭᱚᱱ ᱰᱟᱦᱟᱨ ᱨᱮ ᱫᱚ ᱞᱟᱜᱟᱜ ᱜᱮᱭᱟ ᱡᱤᱭᱚᱱ ᱨᱮ ᱫᱚ᱾
ᱦᱳᱭ, ᱦᱳᱭ, ᱦᱳᱭ᱾
ᱪᱮᱫᱟᱜ ᱡᱮ ᱪᱮᱫᱟᱜ ᱵᱟᱝ ᱫᱩᱠ ᱥᱩᱠ ᱨᱮ ᱛᱟᱦᱮᱸ ᱜᱚᱲᱚ ᱦᱚᱸ ᱫᱚᱨᱠᱟᱨ᱾ ᱡᱮ ᱡᱮ ᱚᱲᱟᱜ ᱨᱮ ᱯᱚᱨᱤᱥᱛᱷᱤᱛᱤ ᱧᱮᱞ ᱦᱳᱭᱳᱜᱼᱟ ᱡᱮ ᱦᱮᱸ ᱚᱲᱟᱜ ᱨᱮ ᱪᱮᱫ ᱞᱮᱠᱟ ᱡᱮᱢᱚᱱ ᱨᱩᱣᱟᱹ ᱦᱟᱹᱥᱩ ᱛᱟᱦᱮᱱ ᱜᱮᱭᱟ ᱥᱮ ᱚᱲᱟᱜ ᱨᱮ ᱜᱚᱜᱚ-ᱵᱟᱵᱟ ᱦᱚᱴᱟᱛ ᱪᱟᱹᱨ ᱛᱮᱠᱚ ᱨᱩᱣᱟᱹ ᱞᱮᱱᱠᱟᱱ ᱛᱚ ᱡᱟᱦᱟᱸᱭ ᱛᱚ ᱡᱮ ᱵᱟᱠᱚ ᱢᱮᱱᱟ ᱡᱮ ᱚᱲᱟᱜ ᱨᱮᱱ ᱜᱚᱜᱚ ᱵᱟᱵᱟ ᱠᱚ ᱢᱮᱱ ᱜᱮᱭᱟ ᱡᱮ ᱵᱟᱹᱦᱩ ᱫᱩ ᱵᱮᱴᱟ ᱵᱟ. ᱦᱩ ᱡᱚᱝ ᱢᱮ
ᱦᱳᱭ, ᱦᱳᱭ, ᱦᱳᱭ, ᱦᱳᱭ᱾
ᱚᱱᱟ ᱠᱷᱟᱹᱛᱤᱨ ᱛᱤᱧ ᱢᱮᱱᱟ ᱥᱟᱵ ᱠᱟᱜ ᱫᱚ ᱴᱷᱤᱠ ᱜᱮᱭᱟ ᱪᱮᱫᱟᱜ ᱡᱮ ᱵᱚᱭᱚᱥ ᱯᱟᱨᱚᱢ ᱞᱮᱠᱷᱟᱡ ᱫᱚ ᱡᱟᱜᱟ ᱡᱟᱜᱟ ᱨᱮᱫᱚ ᱵᱟᱠᱚ ᱠᱩᱥᱤᱜᱼᱟ ᱾
ᱦᱳᱭ ᱮᱠᱫᱚᱢ ᱱᱟᱯᱟᱭ ᱵᱮᱱ ᱞᱟᱹᱭ ᱠᱟᱫᱟ ᱾
ᱟᱨ ᱜᱚᱝᱠᱮ ᱦᱚᱸᱜᱼᱚᱭ ᱡᱮᱴᱟ ᱫᱩᱞᱟᱹᱲᱤᱭᱟᱹ ᱢᱮᱱ ᱠᱮ ᱠᱮᱫᱟ ᱵᱮᱱ ᱟᱵᱚ ᱚᱲᱟᱜ ᱨᱮᱱᱟᱜ ᱡᱟᱦᱟᱸ ᱞᱮᱠᱟᱱᱟᱜ ᱤᱭᱟᱹ ᱠᱚᱨᱮ ᱢᱟᱱᱮ ᱫᱩᱠ ᱥᱩᱨ ᱨᱮ ᱥᱩᱨ ᱞᱮᱱ ᱠᱷᱟᱱ ᱥᱮ ᱚᱵᱷᱟᱵ ᱢᱟᱱᱮ ᱟᱱᱟᱴ ᱠᱚᱨᱮ ᱡᱟᱦᱟ ᱞᱮᱠᱟ ᱟᱢᱟᱜ ᱫᱩᱠ ᱠᱚᱥᱴᱚ ᱥᱮᱭᱟᱞ ᱯᱟᱥ ᱤᱭᱟᱹ ᱟᱭᱟᱢ ᱮᱢ ᱪᱟᱞ ᱟᱭᱟᱢ ᱛᱟᱞᱦᱮ ᱜᱚᱝᱠᱮ ᱱᱚᱣᱟ ᱫᱩᱞᱟᱹᱲ ᱫᱚ ᱦᱟᱸᱜ ᱟᱵᱮᱱ ᱫᱚ ᱛᱤᱱᱟᱹᱜ ᱠᱟᱹᱴᱤᱡ ᱠᱷᱚᱱᱟᱜ ᱵᱮᱱ ᱢᱚᱱᱮ ᱟᱵᱮᱱ ᱱᱟᱯᱟᱭ ᱜᱮᱭᱟ ᱢᱮᱱᱛᱮ,
ᱜᱚᱝᱠᱮ ᱟᱹᱞᱤᱧ ᱫᱚ ᱟᱹᱰᱤ ᱠᱟᱹᱴᱤᱡ ᱠᱷᱚᱡ ᱫᱚ ᱵᱟᱹᱞᱤᱧ ᱢᱚᱱᱮ ᱠᱟᱜᱼᱟ ᱟᱹᱞᱤᱧ ᱫᱚ ᱱᱚᱜᱼᱚᱭ ᱫᱟᱹᱱᱤᱡ ᱜᱮᱞᱤᱧ ᱵᱩᱡᱷᱟᱹᱣ ᱧᱟᱢ ᱠᱟᱜᱼᱟ ᱾
ᱦᱳᱭ
ᱛᱟᱣ ᱜᱚᱝᱠᱮ ᱞᱟᱹᱭ ᱠᱮᱭᱟ ᱵᱮᱱ ᱢᱟᱱᱮ ᱛᱤᱱᱟᱹᱜ ᱠᱟᱹᱴᱤᱡ ᱠᱷᱚᱱᱟᱜ ᱞᱟᱹᱠᱛᱤ ᱜᱮᱭᱟ ᱫᱩᱞᱟᱹᱲ, ᱫᱩᱞᱟᱹᱲ ᱡᱟᱦᱟ ᱫᱚ ᱫᱩᱞᱟᱹᱲᱤᱭᱟᱹ ᱫᱚᱦᱚ ᱡᱟᱦᱟ ᱫᱚ ᱟᱵᱚ ᱡᱤᱭᱚᱱ ᱨᱮᱱᱟᱜ ᱱᱟᱯᱟᱭ
ᱠᱟᱹᱴᱤᱡ ᱫᱚᱞᱤᱧ ᱢᱮᱱᱟ ᱡᱮ ᱟᱹᱞᱤᱧ ᱫᱚ ᱱᱚᱜᱼᱚᱭ ᱡᱮ ᱵᱚᱭᱮᱥ ᱦᱤᱥᱟᱹᱵ ᱛᱮ ᱵᱚᱭᱮᱥ ᱦᱤᱥᱟᱹᱵ ᱛᱮ ᱫᱩᱞᱟ. ᱲ ᱵᱷᱟᱞᱮᱭᱟ ᱪᱮᱫᱟᱜ ᱡᱮ
ᱜᱚᱝᱠᱮ ᱚᱱᱠᱟᱱᱟᱜ ᱫᱚ ᱦᱟᱸᱜ ᱠᱟᱹᱴᱤᱡ ᱟᱞᱚᱵᱮᱱ ᱞᱟᱹᱭ ᱥᱟᱰᱮᱭᱟ ᱡᱟᱦᱟ ᱫᱚ ᱵᱟᱝ ᱜᱟᱱᱚᱜᱼᱟ ᱾
ᱱᱤᱭᱟᱹ ᱫᱚ ᱱᱤᱭᱟᱹ ᱫᱚ ᱟᱹᱞᱤᱧ ᱫᱚ ᱵᱚᱭᱮᱥ ᱦᱤᱥᱟ. ᱵ ᱛᱮᱞᱤᱧ ᱢᱮᱱᱟ ᱵᱚᱭᱮᱥ ᱦᱤᱥᱟᱹᱵ ᱠᱟ ᱚᱱᱠᱟᱜ ᱜᱮ ᱟᱨ ᱚᱲᱟᱜ ᱨᱮᱭᱟᱜ ᱯᱚᱨᱤᱥ ᱛᱤ ᱧᱮᱞ ᱤᱭᱟᱹ ᱠᱟᱛᱮ ᱜᱮ ᱚᱱᱟ ᱠᱚᱫᱚ ᱱᱤᱭᱟᱹ ᱠᱚᱫᱚ ᱠᱟᱹᱢᱤ ᱦᱳᱭᱳᱜᱼᱟ ᱾
ᱦᱳᱭ ᱦᱳᱭ ᱟᱵᱮᱱ ᱫᱚ ᱦᱟᱸᱜ ᱱᱚᱜᱼᱚᱭ ᱡᱮᱴᱟ ᱫᱩᱞᱟ. ᱲ ᱵᱮᱱ ᱞᱟᱹᱭ ᱠᱮᱫᱟ ᱟᱵᱚ ᱩᱢᱮᱨ ᱦᱤᱥᱟᱹᱵ ᱛᱮ ᱫᱚᱦᱚ ᱞᱟᱹᱠᱛᱤ ᱠᱟᱱᱟ ᱫᱩᱞᱟᱹᱲᱤᱭᱟᱹ ᱡᱟᱦᱟᱸ ᱫᱚ ᱟᱵᱚᱣᱟᱜ ᱡᱤᱭᱚᱱ ᱨᱮ ᱮᱠᱫᱚᱢ ᱱᱟᱯᱟᱭ ᱡᱤᱱᱤᱥ ᱠᱟᱱᱟ, ᱟᱨ ᱜᱚᱝᱠᱮ ᱟᱵᱮᱱ ᱫᱚ ᱦᱟᱸᱜ ᱱᱚᱣᱟ ᱫᱩᱞᱟᱹᱲ ᱥᱮ ᱫᱩᱞᱟᱹᱲᱤᱭᱟᱹ ᱫᱚᱦᱚ ᱞᱟᱹᱠᱛᱤ ᱫᱚ ᱦᱟᱸᱜ ᱛᱤᱱᱟᱹᱜ ᱠᱟᱹᱴᱤᱡ ᱠᱷᱚᱱ ᱵᱮᱱ ᱥᱮᱬᱟ ᱠᱟᱫᱟ ᱡᱟᱦᱟ ᱫᱚ ᱟᱵᱮᱱ ᱱᱟᱜ ᱡᱤᱭᱚᱱ ᱨᱮ ᱱᱟᱯᱟᱭᱮ ᱠᱟᱢᱤ ᱠᱟᱫᱟ ᱥᱮ ᱵᱟᱹᱲᱤᱡ ᱮ ᱠᱟᱹᱢᱤ ᱠᱟᱫᱟ ᱠᱟᱹᱴᱤᱡ ᱞᱟᱹᱭ ᱥᱟᱰᱮ ᱠᱮᱭᱟ ᱵᱮᱱ ᱡᱟᱦᱟ ᱫᱚ ᱵᱮᱥ ᱠᱚᱜᱼᱟ?
ᱜᱚᱢᱠᱮ ᱟᱞᱤᱧᱟᱜ ᱡᱤᱭᱚᱱ ᱨᱮᱫᱚ ᱱᱚᱝᱠᱟ ᱦᱩᱭ ᱠᱟᱱᱟ ᱜᱚᱢᱠᱮ ᱡᱮ ᱟᱹᱞᱤᱧ ᱫᱚ ᱟᱭᱢᱟ ᱠᱤᱪᱷᱩ ᱟᱱᱟᱴ ᱨᱮᱞᱤᱧ ᱯᱟᱲᱟᱣ ᱞᱮᱱᱟ ᱡᱮ ᱵᱟᱝ ᱡᱮ ᱟᱹᱞᱤᱧ ᱢᱤᱫ ᱦᱚᱲ ᱡᱮ ᱢᱤᱫ ᱦᱚᱲ ᱥᱚᱝᱜᱮ ᱛᱟᱦᱮ ᱠᱟᱱ ᱛᱟᱹᱞᱤᱧᱟ ᱡᱮ ᱩᱱᱤ ᱡᱮ ᱛᱤᱥ ᱦᱚᱸ ᱵᱟᱭ ᱵᱟᱝ ᱵᱟ ᱢᱮᱱ ᱫᱟ ᱡᱮ ᱦᱟᱱᱠᱟ ᱥᱮ ᱱᱚᱝᱠᱟ ᱟᱱᱟᱴ ᱨᱮ ᱢᱤᱱᱟᱹᱧᱟᱹ, ᱡᱮ ᱱᱤᱝᱠᱟ ᱥᱮ ᱱᱤᱝᱠᱟ ᱜᱚᱲᱚ ᱟᱹᱧ ᱢᱮ ᱛᱚ ᱩᱱᱤ ᱛᱤᱥ ᱦᱚ ᱵᱟᱭ ᱢᱮᱱ ᱠᱟᱜᱼᱟ ᱚᱱᱟ ᱠᱷᱟᱹᱛᱤᱨ ᱛᱮ ᱟᱹᱞᱤᱧ ᱞᱤᱧ ᱞᱟᱹᱭ ᱮᱜᱼᱟ ᱱᱟᱯᱟᱭ ᱫᱚ ᱱᱟᱯᱟᱭ ᱜᱮᱭᱟ ᱾
ᱦᱳᱭ ᱦᱳᱭ ᱦᱳᱭ ᱟᱨ ᱤᱧᱟᱹᱜ ᱢᱚᱱᱮ ᱞᱮᱠᱟ ᱛᱮᱫᱚ ᱦᱳᱭᱳᱜ ᱜᱚᱢᱠᱮ ᱴᱷᱤᱠ ᱜᱮᱵᱮᱱ ᱞᱟᱹᱭ ᱠᱟᱫᱟ ᱡᱟᱸᱦᱟ ᱫᱚ ᱦᱟᱸᱜ ᱩᱱᱤ ᱫᱩᱠᱷ ᱥᱩᱠ ᱨᱮ ᱜᱚᱲᱚᱢᱟ ᱥᱮ ᱤᱭᱟᱹᱣ ᱢᱟ ᱟᱨ ᱱᱚᱛᱮ ᱟᱨ ᱜᱚᱢᱠᱮ ᱦᱚᱸᱜᱼᱚᱭ ᱫᱩᱞᱟᱹᱲ ᱟᱵᱚ ᱫᱚ ᱦᱟᱸᱜ ᱫᱩᱞᱟᱹᱲ ᱥᱮ ᱫᱩᱞᱟᱹᱲᱤᱭᱟᱹ ᱫᱚᱦᱚ ᱡᱟᱦᱟ ᱫᱚ ᱛᱤᱱᱟᱹᱜ ᱡᱷᱟᱹᱞ ᱡᱟᱹᱞ ᱛᱟᱦᱮ ᱞᱮᱱᱠᱷᱟᱱ ᱱᱟᱯᱟᱭᱟ ᱚᱱᱟᱴᱟᱜ ᱠᱟᱹᱴᱤᱡ ᱞᱟᱹᱭ ᱞᱮᱠᱷᱟᱡ ᱵᱮᱥ ᱠᱚᱜᱼᱟ ᱡᱟᱦᱟ ᱫᱚ ᱟᱵᱚ ᱢᱟᱱᱮ ᱟᱛᱳ ᱠᱷᱚᱱᱟᱜ ᱥᱮ ᱡᱟᱸᱦᱟᱨᱮ ᱟᱵᱚᱣᱟᱜ ᱡᱚᱱᱢᱚ ᱚᱲᱟᱜ ᱥᱮ ᱡᱟᱦᱟ ᱨᱮᱵᱚ ᱛᱟᱦᱮᱱ ᱜᱮᱭᱟ ᱚᱱᱟ ᱠᱷᱚᱱᱟᱜ ᱥᱩᱨ ᱯᱟᱥᱮ ᱠᱚᱨᱮ ᱜᱮ ᱛᱟᱦᱮᱱ ᱞᱟᱹᱠᱛᱤᱭᱟ ᱥᱮ ᱛᱷᱚᱲᱟ ᱡᱷᱟᱹᱞ ᱞᱮᱱᱠᱷᱟᱡ ᱥᱟᱺᱜᱤᱧ ᱨᱮ ᱛᱟᱦᱮ ᱞᱮᱱᱠᱷᱟᱱ ᱱᱟᱯᱟᱭ ᱠᱚᱜᱼᱟ᱾
ᱚ ᱜᱚᱢᱠᱮ ᱟᱹᱞᱤᱧᱟᱜ ᱦᱤᱥᱟᱹᱵᱽ ᱛᱮᱫᱚ ᱞᱤᱧ ᱢᱮᱱᱟ ᱡᱮ ᱟᱢ ᱡᱮᱴᱟ ᱧᱮᱞᱚᱜᱼᱟ ᱡᱮ ᱡᱟᱛᱮ, ᱡᱟᱛᱮ ᱟᱢ ᱡᱟᱛᱮ ᱩᱱᱤ ᱠᱚᱥᱴᱚᱭ ᱨᱮ ᱯᱟᱲᱟᱣ ᱞᱮᱠᱷᱟᱡ ᱥᱮ ᱟᱢ ᱩᱱᱤ ᱵᱟᱢ ᱠᱚᱥᱴᱚᱼᱼ ᱚᱞᱚᱜ ᱯᱟᱲᱦᱟᱣ ᱞᱮᱱᱠᱷᱟᱡ, ᱡᱟᱛᱮ ᱩᱱᱤ ᱟᱛᱤᱧ ᱦᱮᱡ ᱫᱟᱹᱲᱤᱜ ᱥᱮ ᱧᱤᱫᱟᱹ ᱦᱚᱸ ᱪᱟᱞᱟ ᱫᱟᱲᱤᱜ, ᱥᱮ ᱚᱱᱠᱟ ᱤᱭᱟᱹ ᱵᱟᱝ ᱪᱟᱠᱟ ᱫᱟᱲᱤᱜᱼᱼ ᱚᱱᱠᱟ ᱩᱱᱤ, ᱩᱱᱤ ᱚᱱᱠᱟ ᱰᱤᱥᱴᱮᱱᱥ ᱫᱚᱦᱚ ᱞᱮᱠᱷᱟᱡ ᱫᱚ ᱵᱷᱟᱜᱤᱭᱟ ᱾
ᱦᱳᱭ, ᱟᱨ ᱜᱚᱢᱠᱮ ᱱᱚᱣᱟ ᱮᱴᱠᱮᱴᱚᱬᱮ ᱥᱮ ᱟᱢᱟᱜ ᱠᱚᱥᱴᱚᱼᱼ ᱱᱚᱣᱟ ᱫᱚ ᱪᱮᱫ ᱞᱮᱠᱟᱱᱟᱜ ᱠᱚᱥᱴᱚ ᱠᱚ ᱞᱟᱹᱭ ᱜᱟᱱ ᱠᱚᱜᱼᱟ ᱛᱟᱣ? ᱠᱟᱹᱴᱤᱡ ᱞᱟᱹᱭ ᱠᱮᱭᱟᱵᱤᱱ ᱡᱟᱦᱟᱸ ᱫᱚ ᱡᱮᱢᱚᱱ, ᱤᱭᱟᱹ ᱢᱚᱱ ᱨᱮᱱᱟᱜ ᱠᱚᱥᱼᱼ ᱴᱚ ᱥᱮ ᱤᱭᱟᱹ ᱨᱮᱱᱟᱜ ᱠᱚᱥᱴᱚ ᱠᱚ, ᱫᱩᱠ ᱥᱩᱠᱼᱼ ᱤᱭᱟᱹ ᱯᱟᱥ ᱮᱢ ᱪᱟᱞ ᱞᱮᱱᱟ ᱱᱚᱝᱠᱟᱱᱟᱜ ᱠᱚᱥᱼᱼ ᱴᱚ ᱚᱠᱟ ᱞᱮᱠᱟᱱᱟᱜ ᱠᱚᱥᱴᱚ ᱠᱚᱵᱮᱱ, ᱢᱟᱱᱮ ᱵᱮᱥ ᱵᱮᱱ ᱧᱮᱞ ᱟᱠᱟᱫᱟ ᱡᱟᱸᱦᱟ ᱛᱮᱫᱚᱼᱼ ᱜᱚᱲᱚ ᱠᱚᱭ ᱮᱢ ᱠᱟᱱᱟ, ᱫᱩᱞᱟᱹᱲᱤᱭᱟᱹ ᱾
ᱟᱹᱞᱤᱧ ᱞᱤᱧ ᱡᱮ ᱞᱮᱠᱟᱞᱤᱧ ᱧᱮᱞ ᱠᱟᱜᱼᱟ, ᱚᱱᱟ ᱠᱚᱞᱤᱧ ᱞᱟᱹᱭ ᱟᱵᱮᱱ ᱠᱟᱱᱟ ᱤᱱᱟᱹᱜ ᱠᱚᱜᱮ ᱤᱱᱟᱹᱼᱼ
ᱦᱳᱭ ᱦᱳᱭ
ᱚᱵᱷᱤᱜᱽᱜᱚᱛᱟ ᱫᱚᱞᱤᱧ ᱧᱮᱞ ᱠᱟᱜᱼᱟ ᱵᱚᱞᱮ ᱦᱚᱸᱜ ᱚᱭ ᱞᱤᱧ ᱧᱮᱞ ᱠᱟᱜ ᱠᱚᱣᱟ, ᱟᱛᱩ ᱠᱚᱨᱮ ᱧᱮᱞ ᱵᱟᱲᱟ ᱦᱩᱭᱼᱼ ᱡᱮ ᱦᱚᱸᱜᱼᱚᱭ ᱡᱮ ᱫᱩᱠ ᱠᱚᱨᱮ ᱥᱮ ᱦᱚᱸᱜᱼᱚᱭ ᱡᱮ ᱦᱚᱴᱟᱛ ᱠᱚᱨᱮᱛᱮ ᱡᱮᱢᱚᱱᱼᱼ ᱜᱚ ᱵᱟᱵᱟ ᱠᱚ ᱵᱟᱹᱲᱤᱡ ᱵᱟᱲᱟᱣ ᱠᱟᱱ ᱛᱟᱠᱚ ᱾ ᱣᱟ ᱛᱚ, ᱨᱩᱣᱟᱹ ᱦᱟᱥᱩ ᱨᱮ, ᱤᱧ ᱡᱚᱠᱷᱚᱡ ᱤᱧ ᱧᱮᱞ ᱵᱟᱲᱟᱣ ᱠᱚᱣᱟ ᱡᱮ ᱦᱮᱸ ᱩᱱᱤ, ᱠᱩᱨᱱᱤ ᱡᱟᱹᱼᱼ ᱡᱟᱸᱦᱟ ᱫᱩᱞᱟᱹᱲᱤᱭᱟᱹ ᱠᱚ ᱯᱷᱳᱱ ᱟᱡᱨᱮᱱ ᱫᱩᱞᱟᱹᱲᱤᱭᱟᱹ ᱯᱷᱳᱱ ᱠᱟᱛᱮᱜ, ᱡᱮ ᱢᱮᱛᱟ ᱫᱮᱭᱟᱭᱼᱼ ᱡᱮ ᱢᱟ ᱦᱤᱡᱩᱜ ᱢᱮ, ᱥᱮ ᱱᱤᱝᱠᱟ ᱱᱚᱣᱟ ᱟᱱᱟᱴ ᱨᱮᱧ ᱯᱟᱲᱟᱣ ᱠᱟᱱᱟ ᱾ ᱦᱮ ᱩᱱᱤ ᱦᱮᱸ ᱚᱱᱠᱟ ᱡᱮ ᱦᱮᱡ ᱠᱟᱱᱟᱭ ᱥᱚᱸᱜᱮᱛᱮ ᱚᱱᱠᱟᱞᱤᱧ ᱧᱮᱞ ᱵᱟᱲᱟᱣ ᱠᱟᱜᱼᱼ
ᱦᱳ ᱦᱳᱭ ᱢᱟᱱᱮ ᱛᱤᱱ ᱨᱮᱜᱤ ᱵᱮᱱ ᱦᱚᱦᱚᱣᱟᱭ ᱠᱮᱭᱟ ᱩᱱ ᱨᱮᱜᱤ ᱦᱮᱡ ᱠᱚᱜᱼᱟᱭ ᱡᱟᱸᱦᱟ ᱫᱚ ᱟᱵᱮᱱᱟᱜ ᱠᱚᱥᱴᱚᱭ ᱵᱩᱡᱽ ᱠᱮᱭᱟ ᱦᱩᱸ ᱥᱮ ᱾
ᱦᱳᱭ ᱦᱳᱭ ᱡᱮ ᱚᱲᱟᱜ ᱨᱮ ᱪᱮᱫᱠᱟ ᱯᱚᱨᱤᱥᱛᱤ ᱪᱟᱞᱟᱜᱼᱼ ᱦᱟᱱᱠᱟ ᱥᱮ ᱱᱚᱝᱠᱟᱼᱼ
ᱦᱳᱭ ᱚᱲᱟᱜ ᱨᱮᱱᱟᱜ ᱪᱮᱫᱠᱟ ᱯᱚᱨᱤᱥᱛᱷᱤᱛᱤ ᱪᱟᱞᱟᱜ ᱠᱟᱱᱟ, ᱥᱮ ᱱᱤᱡᱮᱨᱟᱜ ᱡᱤᱭᱚᱱ ᱨᱮ ᱚᱠᱟ ᱞᱮᱠᱟᱱ ᱯᱚᱨᱤᱥᱛᱷᱤᱛᱤ ᱨᱮᱧᱼᱼ ᱯᱟᱲᱟᱣ ᱟᱠᱟᱱᱟ, ᱡᱟᱸᱦᱟ ᱛᱮᱫᱚᱼᱼ ᱤᱧ ᱟᱱᱟᱴ ᱥᱮ ᱟᱢ ᱥᱟᱶ ᱛᱟᱸᱦᱮ ᱢᱚᱱᱟᱹᱧ ᱠᱟᱱᱟ ᱡᱟᱸᱦᱟ ᱫᱚ, ᱤᱧᱟᱹᱜ ᱫᱩᱠ ᱥᱩᱠ ᱨᱮ ᱟᱢᱮᱧ ᱥᱮᱭᱟᱨᱟᱢᱟ ᱾
ᱚᱸᱦᱚᱸᱜ
ᱟᱨ ᱜᱚᱢᱠᱮ ᱱᱤᱛ ᱟᱵᱮᱱ, ᱱᱤᱛᱚᱜ ᱫᱚ ᱦᱟᱸᱜ ᱛᱤᱱᱟᱹᱜᱼᱼ ᱡᱮ ᱪᱟᱱᱟᱪ ᱠᱚᱛᱮ ᱵᱮᱱ ᱨᱟᱠᱟᱵ ᱠᱟᱱᱟ ᱚᱱᱟ ᱫᱚ ᱦᱟᱸᱜ, ᱵᱮᱱ ᱞᱟᱹᱭ ᱞᱮᱠᱷᱟᱡ ᱵᱮᱥ ᱠᱚᱜᱼᱟ ᱾
ᱟᱹᱞᱤᱧ ᱫᱚ ᱚᱞᱚᱜ ᱯᱟᱲᱦᱟᱜ ᱠᱚᱫᱚᱞᱤᱧ ᱵᱟᱹᱜᱤᱣ ᱠᱟᱜᱼᱟ ᱱᱤᱛᱚᱜ ᱫᱚ ᱱᱚᱜᱼᱚᱭ ᱚᱲᱟᱜ ᱨᱮᱭᱟᱜ ᱯᱚᱨᱤᱥᱼᱼ ᱛᱤ ᱠᱷᱟᱨᱟᱯ ᱠᱷᱟᱹᱛᱤᱨ ᱛᱮ ᱚᱞᱚᱜ ᱯᱟᱲᱦᱟᱜ ᱡᱤᱭᱚᱱ ᱠᱷᱚᱡ ᱞᱤᱧ ᱥᱟᱹᱜᱤᱣ ᱠᱟᱱᱟ ᱾ ᱥᱟᱦᱟᱣ ᱠᱟᱱᱟᱞᱤᱧ, ᱡᱮ ᱟᱫᱚ ᱱᱤᱛᱚᱜ ᱫᱚ ᱪᱟᱥᱵᱟᱥ ᱠᱟᱹᱢᱤ ᱜᱮᱞᱤᱧ ᱡᱚᱲᱟᱣ ᱠᱟᱱᱟ ᱾ ᱱᱤᱛᱚᱜ ᱫᱚ
ᱦᱳᱭ ᱦᱳᱭ ᱦᱳᱭ ᱜᱚᱝᱠᱮ ᱛᱟᱦᱚᱞᱮ, ᱱᱚᱜᱼᱚᱭ ᱡᱮᱴᱟ, ᱫᱩᱞᱟᱹᱲᱤᱭᱟᱹᱼᱼ ᱱᱚᱣᱟ ᱫᱚ ᱜᱚᱞᱮᱜ ᱜᱚᱝᱠᱮ ᱾ ᱟᱵᱮᱱ ᱤᱭᱟᱹ ᱠᱷᱚᱱᱟᱜ ᱦᱟᱸᱜ ᱜᱤᱫᱽᱨᱟᱹ ᱚᱠᱛᱮ ᱠᱷᱚᱱᱟᱜ ᱛᱤᱱᱟᱹᱜ ᱜᱟᱱᱼᱼ ᱮᱸᱜ, ᱫᱩᱞᱟᱹᱲᱤᱭᱟᱹ ᱛᱟᱦᱮᱸᱱ ᱞᱟᱹᱠᱛᱤ ᱠᱟᱱᱟ ᱥᱮ ᱛᱤᱱᱟᱹᱜ ᱜᱟᱱ ᱵᱮᱱ ᱫᱚᱦᱚ ᱟᱠᱟᱜᱼᱟ? ᱫᱚᱦᱚ ᱞᱮᱫ ᱠᱚᱣᱟ, ᱡᱟᱦᱟᱸ ᱛᱮᱫᱚ ᱟᱵᱮᱱᱟᱜ ᱡᱤᱭᱚᱱ ᱨᱮ ᱫᱩᱠ ᱥᱩᱠ ᱥᱟᱶᱛᱮᱼᱼ ᱱᱟᱯᱟᱭ ᱢᱤᱫᱴᱟᱝ ᱠᱟᱹᱢᱤᱭ ᱠᱟᱹᱢᱤ ᱟᱠᱟᱫᱟ, ᱡᱟᱦᱟᱸ ᱛᱮᱫᱚᱼᱼ ᱟᱢ ᱡᱩᱫᱤ ᱱᱤᱛ ᱢᱚᱱᱮᱭᱟᱢ ᱢᱤᱫᱴᱮᱡ ᱫᱩᱞᱟᱹᱲᱤᱭᱟᱹ ᱡᱩᱫᱤ ᱵᱟᱭ ᱟᱸᱡᱚᱢᱼᱼ ᱛᱤᱧᱟ ᱟᱨ ᱢᱤᱫᱴᱟᱝ ᱫᱩᱞᱟᱹᱲᱤᱭᱟᱹ ᱚᱱᱟ, ᱥᱮ ᱜᱚᱲᱚ ᱟᱹᱧᱟ ᱡᱟᱦᱟᱸ ᱜᱚᱲᱚ ᱥᱚᱯᱚᱦᱚᱫ ᱮ ᱤᱢᱟᱹᱧᱟ ᱾
ᱜᱚᱢᱠᱮ ᱟᱹᱞᱤᱧ ᱫᱚ, ᱟᱹᱞᱤᱧ ᱫᱚ ᱚᱱᱠᱟ ᱟᱹᱣᱨᱤ ᱞᱤᱧ ᱫᱩᱞᱟᱹᱲᱚᱜᱼᱟ ᱥᱮᱼᱼ ᱟᱹᱲ ᱠᱚᱣᱟ, ᱮᱴᱟᱜ ᱟᱹᱞᱤ ᱞᱤᱧ ᱧᱮᱞ ᱟᱠᱟᱫ ᱠᱚᱣᱟᱞᱤᱧ ᱡᱮᱼᱼ ᱡᱮ ᱱᱚᱜ ᱚᱭ ᱡᱮ ᱱᱚᱜ ᱚᱭ ᱡᱟᱭᱜᱟ ᱡᱟᱭᱜᱟ ᱨᱮᱫᱚ ᱧᱮᱞᱚᱜᱼᱟ, ᱠᱩᱲᱤ ᱦᱚᱸ ᱟᱭᱢᱟ ᱦᱚᱲᱼᱼ ᱨᱚᱲ ᱠᱚᱣᱟ ᱥᱮ ᱠᱚᱲᱟ ᱦᱚᱲ ᱟᱭᱢᱟ ᱨᱚᱲ ᱠᱚᱣᱟ ᱟᱹᱞᱤᱧ ᱫᱚᱞᱤᱧ ᱢᱚᱱ ᱫᱚ ᱢᱚᱱ ᱫᱚ ᱠᱨᱚᱲᱚ ᱯᱟᱥ ᱟᱭᱢᱟ ᱦᱚᱲ ᱠᱚ ᱤᱧᱟᱜ ᱢᱚᱱ ᱫᱚ ᱤᱧᱟ ᱢᱚᱱ ᱫᱚ ᱱᱚᱣᱟ ᱢᱮᱱᱟ ᱡᱮ ᱡᱟᱦᱟᱸᱭ ᱜᱮᱼᱼ ᱨᱚᱲᱭᱟ ᱩᱱᱤ ᱜᱮᱛᱚᱢ ᱫᱚᱦᱮᱭᱟ ᱥᱮ ᱩᱱᱤ ᱜᱮᱛᱚ ᱩᱱᱤ ᱜᱮᱚ ᱟᱢ, ᱛᱮ ᱛᱟᱦᱮᱱᱟ ᱥᱟᱨᱟ ᱡᱤᱵᱚᱱ ᱥᱮ ᱩᱱᱤ ᱜᱮᱛᱚ ᱟᱢ ᱟᱢ ᱥᱟᱶᱨᱮ ᱫᱩᱠ ᱥᱩᱠ ᱨᱮ ᱛᱟᱦᱮᱱᱟᱭ ᱾ ᱮ ᱛᱚᱞᱤᱧ ᱢᱚᱱᱮ ᱢᱮᱱᱟ ᱢᱤᱫ ᱦᱚᱲ ᱥᱜᱮ ᱨᱚᱲ ᱜᱮ ᱵᱷᱟᱹᱜᱮᱜᱭᱟ ᱾
ᱦᱳᱭᱳᱭ ᱮᱠᱫᱚᱢ ᱱᱟᱯᱟᱭ ᱜᱚᱢᱠᱮ ᱴᱷᱤᱠ ᱠᱟᱛᱷᱟ ᱵᱮᱱ ᱞᱟᱹᱭ ᱟᱠᱟᱫᱟ ᱟᱨ ᱜᱚᱢᱠᱮ ᱱᱚᱜᱼᱚᱭ ᱡᱮ ᱫᱩᱞᱟᱹᱲ, ᱱᱚᱣᱟ ᱫᱩᱞᱟᱹᱲ ᱫᱚ ᱦᱟᱸᱜ ᱢᱟᱱᱮ ᱟᱵᱚ ᱜᱤᱫᱽᱨᱟᱹ ᱚᱠᱛᱚ, ᱠᱷᱚᱱᱟᱜ ᱜᱮ ᱞᱟᱹᱠᱛᱤᱭᱟ ᱥᱮ ᱟᱢ ᱜᱚᱝᱠᱮ, ᱞᱟᱦᱟᱨᱮᱢ ᱞᱟᱹᱭ ᱠᱮᱫ ᱫᱚ ᱟᱵᱚᱣᱟᱜ ᱡᱟᱦᱟᱸ ᱩᱢᱮᱨ ᱠᱷᱚᱱᱟᱜ ᱜᱮ ᱫᱩᱞᱟᱹᱲ ᱫᱚ ᱵᱷᱟᱜᱮᱭᱟ ᱾ ᱠᱤᱱᱛᱩ ᱜᱚᱝᱠᱮ ᱞᱟᱦᱟᱨᱮ ᱫᱩᱞᱟᱹᱲ ᱵᱷᱟᱜᱮᱭᱟ ᱥᱮ ᱟᱵᱚ ᱫᱚ ᱦᱟᱸᱜ, ᱢᱟᱱᱮ ᱟᱵᱚᱣᱟᱜ ᱥᱮᱨᱣᱟ ᱞᱮᱠᱟᱛᱮ ᱡᱟᱦᱟᱸ ᱫᱚ ᱧᱮᱯᱮᱞ ᱠᱚ ᱫᱟᱨᱟᱭ, ᱛᱮ ᱵᱟᱯᱞᱟᱟᱜ ᱜᱮ ᱵᱷᱟᱜᱮᱭᱟ, ᱢᱟᱱᱮ ᱢᱟᱲᱟᱝ ᱨᱮ ᱫᱩᱞᱟᱹᱲ ᱜᱮᱭ ᱞᱟᱹᱠᱛᱤᱭᱟ ᱥᱮ ᱵᱟᱯᱞᱟ ᱯᱚᱨ? ᱦᱸ ᱟᱵᱚ ᱫᱩᱞᱦᱟᱹᱲ ᱞᱟᱜᱛᱤᱭᱟ ᱥᱮ ᱵᱟᱯᱞᱟ ᱞᱟᱜᱛᱤ ᱞᱟᱦᱟᱨᱮ, ᱜᱚᱢᱠᱮ ᱚᱱᱟ ᱵᱮᱤᱱ ᱞᱟᱹᱭ ᱞᱮᱠᱷᱟᱱᱡ ᱵᱮᱥ ᱠᱚᱜᱼᱟ?
ᱟᱹᱰᱤ ᱱᱟᱯᱟᱭ ᱠᱩᱠᱞᱤ ᱵᱱ ᱫᱚᱦᱚ ᱟᱠᱟᱫᱟ ᱟᱹᱞᱤᱧ ᱞᱤᱧ, ᱟᱹᱞᱤᱧ ᱞᱤᱧ ᱢᱮᱱᱟ ᱡᱮ ᱱᱚᱜᱼᱚᱭ ᱡᱮ ᱟᱢ ᱟᱵᱮᱱ ᱵᱮᱱ ᱞᱟᱹᱭ ᱫᱟᱲᱮ ᱟᱵᱮᱱ ᱫᱚᱵᱮᱱ ᱞᱟᱹᱭ ᱠᱮᱫᱼᱟ ᱡᱮ ᱦᱮᱸ ᱤᱧ, ᱢᱤᱫᱴᱮᱡ ᱠᱟᱛᱷᱟ ᱞᱮᱠᱟᱞᱤᱧ ᱞᱟᱹᱭᱫᱟ ᱡᱮᱸ ᱦᱮ ᱟᱞᱤᱧᱚᱜᱧᱼᱼ ᱠᱩᱥᱤᱭᱟᱭ ᱠᱟᱱᱟ ᱥᱮ ᱩᱱᱤᱭ ᱟᱹᱞᱤᱧᱮ ᱠᱩᱥᱞᱤ ᱠᱟᱱᱟ ᱥᱮ ᱱᱤᱭᱟᱹ ᱜᱚᱜᱚ ᱵᱟᱵᱟ ᱟᱨᱫᱟᱥ, ᱡᱮ ᱜᱚᱼᱵᱟ ᱫᱚ ᱵᱟᱠᱚ ᱨᱮᱵᱮᱱ ᱠᱷᱟᱡ, ᱜᱚᱜᱚᱼᱵᱟᱵᱟ ᱵᱟᱠᱚ ᱨᱮᱵᱮᱱ ᱠᱷᱟᱡ ᱱᱮᱛᱟᱨ ᱢᱟᱛᱚ ᱥᱚᱨᱠᱟᱨ ᱠᱷᱚᱱᱚᱡ ᱯᱟᱦᱴᱟ ᱧᱟᱢᱚᱜ ᱠᱟᱱᱟ ᱾ ᱛᱚ ᱚᱸᱰᱮᱱ ᱠᱷᱡ ᱵᱷᱟᱜᱮᱭᱟ ᱡᱮ ᱟᱨ ᱜᱚᱜᱼᱵᱟ ᱵᱤᱨᱩᱫ ᱤᱱᱟᱹ ᱵᱤᱨᱩᱫᱽ ᱪᱟᱞᱟ ᱦᱚᱸ ᱵᱟᱝ ᱴᱷᱤᱠᱟ ᱾ ᱟᱹᱞᱤᱧ ᱫᱚ ᱱᱚᱣᱟ ᱞᱤᱧ ᱢᱚᱱᱮᱭᱟ ᱞᱟᱦᱟ ᱨᱮᱫᱚ ᱡᱟᱦᱟᱱ ᱵᱟᱹᱲᱤᱡ ᱞᱟᱦᱟ ᱨᱮᱫᱚ ᱜᱚᱵᱟ, ᱯᱩᱞᱤ ᱫᱚ ᱩᱪᱤᱛ ᱫᱚ ᱵᱷᱟᱜᱮᱭᱟ ᱪᱮᱫᱟᱜ ᱡᱮ ᱤᱧ ᱫᱚᱧ ᱢᱮᱱᱟ ᱡᱮᱸ ᱚᱱᱠᱟ ᱞᱟᱹᱭ, ᱠᱷᱟᱱ ᱫᱚ ᱵᱟᱛᱨᱟᱜᱼᱟ ᱵᱷᱟᱹᱜᱤᱜᱼᱟ ᱡᱮ ᱦᱮᱸ ᱜᱚᱜᱚ ᱥᱮ ᱵᱟᱵᱟᱧ ᱞᱟᱹᱭ ᱟᱫᱮᱭᱟ ᱡᱮ ᱤᱧ ᱩᱱᱤᱜᱤᱧᱼᱼ ᱤᱧᱫᱚ ᱩᱱᱤ ᱥᱟᱛᱮᱜ ᱜᱧ ᱪᱟᱱᱟ ᱥᱮ ᱩᱱᱤ ᱥᱟᱶᱛᱮᱜᱮ ᱤᱧ ᱠᱩᱥᱤᱭᱟᱜ ᱠᱟᱹᱱᱟᱧ ᱢᱚᱱᱚᱨ ᱠᱚ ᱚᱱᱠᱟ ᱞᱟᱹᱭ ᱞᱮᱠᱷᱟᱱ ᱫᱚ ᱵᱷᱟᱜᱮᱭᱟ ᱾
ᱮᱠᱫᱚᱢ ᱜᱚᱝᱠᱮ ᱱᱟᱯᱟᱭ ᱠᱟᱛᱷᱟ ᱵᱮᱱ ᱞᱟᱹᱭ ᱟᱠᱟᱫᱟ ᱠᱤᱱᱛᱩ ᱱᱚᱣᱟ ᱠᱟᱛᱷᱟ ᱞᱟᱹᱭ ᱞᱮᱠᱟᱱ ᱚᱲᱟᱜ ᱨᱮᱦᱟᱸ, ᱡᱟᱦᱟᱸ ᱫᱚ ᱯᱟᱭᱲᱟ ᱠᱚ ᱞᱟᱹᱭ ᱮᱫᱟ ᱾
ᱚᱱᱟ ᱠᱚᱫᱚᱠᱚ, ᱚᱱᱟ ᱯᱟᱭᱱᱟ ᱫᱚᱠᱚ ᱩᱫᱚᱜ ᱟᱵᱚᱱᱫᱚ ᱚᱱᱠᱟᱱᱟᱜ ᱢᱟᱱᱮ ᱞᱟᱦᱟᱨᱮᱢ ᱞᱟᱹᱭ ᱞᱮᱠᱷᱷᱟᱡᱮ ᱜᱚᱝᱠᱮ ᱟᱹᱞᱤᱧ, ᱮᱦ ᱯᱟᱲᱦᱟᱜ ᱠᱟᱱᱟᱞᱤᱧ ᱦᱟᱸᱜ ᱱᱤᱛᱚᱜ ᱡᱩᱚᱫᱤ ᱤᱧ ᱢᱚᱱᱮᱭᱟᱹᱧ, ᱫᱩᱠ ᱥᱩᱠ ᱥᱟᱶᱛᱮ ᱚᱲᱟᱜ ᱨᱮᱱᱟᱜ ᱠᱟᱹᱢᱤ ᱠᱟᱹᱥᱱᱤ ᱠᱚᱨᱮ ᱡᱩᱫᱤᱧ ᱢᱮᱛᱟᱜ, ᱫᱩᱞᱟᱹᱲᱤᱭᱟᱹᱧ ᱫᱚᱦᱚᱭᱮᱭᱟ ᱛᱟᱦᱞᱮᱜ ᱤᱧ ᱢᱮᱱᱟ ᱡᱩᱫᱤ, ᱟᱢᱫᱚᱞᱟ ᱢᱟᱲᱟᱝ ᱛᱮ ᱛᱟᱞᱮ ᱯᱟᱲᱟ᱾ ᱯᱟᱲᱦᱟᱣ ᱵᱟᱹᱜᱤᱭ ᱢᱮ ᱛᱟᱦᱚᱞᱮ ᱠᱷᱟᱱ ᱫᱚ ᱦᱟᱸᱜ ᱫᱩᱞᱟᱹᱲᱤ ᱜᱚᱫᱚᱜ ᱛᱟᱦᱚᱞᱮ ᱦ ᱜᱚᱢᱠᱮ ᱱᱚᱣᱟ ᱫᱚ, ᱚᱠᱟᱴᱟᱜ ᱱᱟᱯᱟᱭ ᱠᱚᱜᱼᱟ ᱢᱟᱱᱮ ᱜᱚᱝᱠᱮ ᱢᱟᱱᱮ? ᱟᱵᱚ ᱜᱷᱟᱨᱚᱸᱡᱽ ᱨᱮᱱ ᱦᱚᱲ ᱠᱚ ᱪᱮ ᱵᱮ ᱢᱟᱱᱮᱼᱼ ᱫᱩᱞᱟᱹᱲ
ᱟᱹᱞᱤᱧ ᱟᱹᱞᱤᱧ ᱢᱮᱱ ᱠᱮᱭᱟ ᱜᱚᱝᱠᱮ ᱱᱚᱣᱟ ᱱᱚᱣᱟ ᱢᱤᱫᱮ ᱢᱤᱫ ᱜᱮ ᱰᱟᱦᱟᱨ ᱧᱮᱞ ᱠᱚᱜ ᱪᱮᱫᱟᱜ ᱡᱮ ᱱᱤᱭᱟᱹ ᱜ ᱵᱟᱵᱟ ᱩᱱ ᱡᱚᱠᱷᱚᱱ ᱚᱰᱮ ᱞᱟᱹᱭ ᱟᱹᱜᱩ ᱦᱩᱭ ᱠᱚᱼᱟ ᱾ ᱠᱚᱜᱼᱟ ᱡᱮ ᱟᱹᱞᱤᱧ ᱟᱹᱞᱤᱧ ᱡᱮᱴᱟ ᱞᱤᱧ ᱢᱚᱱᱮᱫᱟ ᱟᱹᱞᱤᱧ ᱡᱮᱴᱟ ᱞᱤᱧ ᱢᱮᱱᱫᱟ ᱡᱮ ᱚᱸᱰᱮ ᱞᱟᱹᱭ ᱦᱩᱭᱩᱜᱼᱟ ᱜᱚ ᱵᱟᱵᱟ ᱴᱷᱮᱡ ᱦᱮᱸ ᱤᱧ ᱫᱚ ᱱᱩᱭ ᱜᱮᱧ ᱫᱚᱦᱚᱭᱮᱭᱟ ᱥᱮ ᱦᱟᱝᱠᱟ ᱥᱮ ᱱᱚᱝᱠᱟ ᱡᱮ ᱤᱧ ᱫᱚᱦᱚᱭᱮᱭᱟᱹᱧ ᱡᱮ ᱤᱥᱤᱱ ᱱᱤᱛᱚᱜ ᱱᱟᱦ ᱤᱥᱤᱱ ᱯᱚᱨᱮ ᱫᱚ ᱩᱱᱤ ᱜᱤᱧ ᱫᱚᱦᱚᱭᱮᱭᱟ ᱯᱟᱹᱲᱦᱟᱹᱜ ᱤᱧ ᱠᱚᱢᱯᱞᱤᱴ ᱛᱤᱧᱟᱹ ᱵᱚᱨᱚᱝ ᱤᱧ ᱯᱚᱨᱮᱛᱮ ᱩᱱᱤᱜᱤᱧ ᱫᱚᱦᱚᱭᱮᱭᱟ ᱱᱚᱝᱠᱟ ᱢᱤᱫᱴᱮᱡ ᱵᱚᱞᱮ ᱢᱤᱫᱴᱮᱡ ᱢᱤᱫᱴᱮᱱ ᱚᱸᱰᱮ ᱡᱩᱛᱤᱧ ᱯᱮ ᱵᱚᱨᱚᱢ ᱤᱧ ᱪᱟᱞᱟᱜ ᱦᱤᱡᱩᱜ ᱰᱟᱸᱦᱟᱨᱼᱼ
ᱮᱠᱫᱚᱢ ᱱᱟᱯᱟᱭ ᱱᱟᱯᱟᱭ ᱱᱟᱯᱟᱭ ᱱᱟᱯᱟᱭ ᱠᱟᱛᱷᱟᱢ ᱞᱟᱹᱭ ᱫᱟ ᱜᱚᱢᱠᱮ ᱠᱤᱱᱛᱩ ᱛᱚ, ᱧᱮᱞᱚᱜ ᱠᱟᱱᱟ ᱱᱮᱛᱟᱨ ᱦᱟᱸᱜ, ᱡᱟᱦᱟᱸ ᱟᱵᱚ ᱵᱚ, ᱛᱤᱱᱟᱹ ᱵᱚᱱ ᱤᱭᱟᱹ ᱪᱟᱞᱟᱜ ᱠᱟᱱᱟ, ᱷᱩᱸᱜ ᱟᱹᱨᱩᱯᱷᱮᱨᱟᱣ ᱪᱟᱞᱟᱜ ᱠᱟᱱᱟ ᱩᱱᱟᱹᱛ ᱦᱚᱸ ᱚᱱᱟ ᱞᱮᱠᱟ ᱛᱮᱫᱚ, ᱟᱵᱚ ᱫᱚ ᱟᱸᱻᱡᱟᱦᱟᱸ ᱫᱚ ᱫᱩᱞᱟᱹᱲ, ᱚᱱᱟ ᱫᱚ ᱦᱟᱸᱜ, ᱮᱸᱷ ᱟᱵᱚ, ᱟᱵᱚ ᱛᱟᱞᱟᱨᱮ ᱠᱤᱱᱛᱩ, ᱵᱟᱝ ᱧᱮᱞᱚᱜ ᱠᱟᱱᱟ ᱥᱟᱹᱨᱤ ᱫᱩᱞᱟᱹᱲ ᱫᱚ, ᱡᱟᱦᱟᱸ ᱫᱚ ᱦᱟᱸᱜ, ᱟᱢ ᱡᱩᱫᱤ, ᱢᱟᱱᱮ ᱩᱱᱤ, ᱩᱱᱤ ᱦᱚᱭ ᱧᱮᱞ ᱮᱫᱟ, ᱟᱢ ᱛᱤᱱᱟᱹᱜ ᱮᱢ, ᱨᱚᱲ ᱫᱟᱲᱮᱭᱟᱠᱚᱣᱟ, ᱱᱩᱭ ᱦᱚᱭ ᱧᱮᱞ ᱮᱫᱟ, ᱟᱢ ᱛᱤᱱᱟᱹᱜ ᱮᱢ, ᱨᱚᱲ ᱫᱟᱲᱮᱭᱟᱠᱚᱣᱟ, ᱚᱱᱮᱠᱟᱱ ᱢᱤᱫᱴᱮᱡ ᱠᱟᱹᱢᱤ ᱧᱮᱞᱚᱜ ᱠᱟᱱᱟ, ᱡᱟᱦᱟᱸ
ᱚᱸᱻ ᱚᱱᱠᱟ, ᱜᱚᱢᱠᱮ, ᱚᱱᱟ ᱫᱚ ᱟᱹᱞᱤᱧ, ᱟᱹᱞᱤᱧ ᱟᱹᱞᱤᱧ, ᱫᱚ ᱟᱹᱞᱤᱧ ᱞᱤᱧ ᱢᱮᱱᱟ, ᱡᱮ, ᱱᱚᱣᱟ ᱫᱚ ᱡᱮ, ᱤᱧ ᱧᱮᱞᱚᱜ, ᱚᱱᱟ ᱫᱚ, ᱚᱱᱟ ᱚᱱᱟ ᱫᱚ, ᱱᱤᱡᱮᱨᱟᱜ, ᱱᱤᱡᱮᱨ ᱴᱷᱮᱡ, ᱚᱱᱟ ᱫᱚ, ᱱᱤᱡᱮᱨ ᱴᱷᱮᱱ ᱠᱟᱱᱟ ᱦᱳᱭ ᱛᱳ, ᱦᱳᱭᱛᱳ ᱟᱹᱵᱤᱱᱟᱜ ᱴᱟᱠᱟ ᱯᱚᱭᱥᱟ ᱢᱮᱱᱟᱜ ᱛᱟᱵᱮᱱᱟ, ᱥᱮ ᱦᱳᱭᱛᱳ ᱩᱱᱤᱭᱟᱜ, ᱴᱟᱠᱟ ᱯᱚᱭᱥᱟ ᱢᱮᱱᱟᱜᱼᱟ ᱦᱳᱭ, ᱚᱱᱟ ᱵᱮᱯᱟᱨ, ᱚᱱᱟ ᱵᱮᱯᱟᱨ ᱦᱩᱭ ᱫᱟᱲᱮᱭᱟᱜᱼᱟ ᱟᱦᱼᱱᱚᱣᱟ ᱦᱩᱭ ᱫᱟᱲᱮᱭᱟᱜᱼᱟ, ᱡᱮ, ᱦᱮᱸ ᱩᱱᱤ ᱛᱤᱱᱟᱹᱜ ᱫᱤᱱ ᱪᱟᱞᱟᱜᱼᱟ, ᱪᱟᱞᱟᱣ ᱦᱚᱪᱚ ᱜᱮ ᱩᱱᱤ ᱫᱚ ᱩᱱᱤ ᱛᱷᱮᱡ, ᱪᱟᱞᱟᱣ ᱦᱚᱪᱚ ᱮᱱ ᱜᱮ, ᱡᱮ ᱱᱚᱝᱠᱟ ᱟᱹᱞᱤᱧ ᱫᱚ ᱵᱟᱝ ᱡᱮ ᱚᱱᱟ ᱠᱩᱲᱤ ᱠᱩᱲᱤ ᱜᱤᱞᱤᱧ ᱫᱚᱥ ᱠᱚ, ᱚᱱᱠᱟ ᱫᱚ ᱵᱟᱝ, ᱛᱤᱨᱞᱟᱹ ᱦᱚᱯᱚᱱ ᱜᱮᱞᱟᱝ ᱫᱳᱥ
ᱦᱳᱭ, ᱦᱳᱭ, ᱮᱠᱫᱚᱢ ᱱᱟᱯᱟᱭ ᱟᱨ ᱜᱚᱝᱠᱮ, ᱦᱚᱸᱜᱼᱚᱭ ᱡᱮᱴᱟ ᱞᱟᱹᱭ ᱠᱮᱫᱟᱵᱮᱱ ᱡᱮ, ᱩᱱᱤ ᱛᱤᱨᱞᱟᱹ ᱦᱚᱸ ᱵᱟᱹᱧ ᱫᱳᱥᱮᱭᱟ, ᱤᱧ ᱦᱚᱸ ᱵᱟᱧ ᱛᱟᱦᱮᱸᱱᱟ, ᱱᱤᱡᱮ ᱴᱷᱮᱱ ᱜᱮ ᱦᱟᱸᱜ, ᱠᱟᱹᱣᱰᱤ, ᱠᱟᱹᱣᱰᱤ ᱵᱚᱞ ᱨᱮᱱᱟᱜ ᱢᱤᱫᱴᱮᱱ ᱵᱮᱯᱟᱨ ᱢᱮᱱᱟᱜᱼᱟ, ᱠᱤᱱᱛᱩ ᱜᱚᱝᱠᱮ, ᱦᱚᱜᱼᱚᱸᱭ ᱡᱮᱴᱟ ᱧᱮᱞᱚᱜ ᱠᱟᱱᱟ ᱦᱟᱸᱜ, ᱟᱵᱚ ᱡᱟᱦᱟᱸ ᱫᱚ ᱩᱸᱷᱻ ᱦᱟᱸᱜ, ᱠᱟᱹᱣᱰᱤ ᱠᱚ ᱛᱟᱞᱟ ᱛᱮᱜᱮ ᱦᱟᱸᱜ, ᱟᱵᱮᱱ ᱛᱟᱞᱟᱨᱮ ᱡᱟᱦᱟᱸ ᱫᱚ, ᱫᱩᱞᱟᱹᱲ ᱫᱩᱞᱟᱹᱲᱤᱭᱟᱹ ᱛᱟᱞᱟᱨᱮ ᱢᱤᱫᱴᱮᱡ, ᱮᱯᱮᱨᱦᱮᱸᱰᱮᱡ ᱧᱮᱞᱚᱜ ᱠᱟᱱᱟ, ᱥᱚᱢᱚᱭ ᱨᱮ ᱥᱮᱱ ᱯᱟᱹᱦᱤᱞ ᱫᱚᱠᱤᱱ ᱨᱚᱲ ᱡᱚᱱᱚᱜ ᱠᱟᱱᱟ, ᱠᱤᱱᱛᱩ ᱯᱭᱚᱨᱮ ᱛᱮᱫᱚ, ᱧᱮᱞᱚᱜ ᱠᱟᱱᱟ ᱦᱟᱸᱜ, ᱟᱹᱠᱤᱱ ᱛᱟᱞᱟᱨᱮ ᱵᱟᱯᱟᱜᱚᱜ ᱠᱟᱱᱟ ᱾ ᱯᱚᱨᱮ ᱛᱮᱦᱚᱸ, ᱡᱟᱦᱟᱸ ᱵᱟᱯᱞᱟ, ᱚᱱᱟᱴᱟᱜ ᱫᱚ ᱦᱟᱸᱜ, ᱵᱟᱝᱠᱤᱱ ᱠᱚᱨᱟᱣ ᱮᱫᱟ ᱾ ᱠᱤᱱᱛᱩ ᱜᱚᱝᱠᱮ, ᱦᱚᱸᱜᱼᱚᱭ ᱡᱮ ᱵᱚ ᱚᱱᱠᱟ ᱵᱚ ᱨᱚᱲᱟ ᱡᱮ, ᱟᱵᱚ ᱛᱟᱞᱟᱨᱮ, ᱱᱟᱯᱟᱭ ᱦᱩᱭᱩᱜ ᱠᱟᱱᱟ, ᱥᱮ ᱵᱟᱹᱲᱤᱡ ᱦᱩᱭᱩᱜ ᱠᱟᱱᱟ, ᱠᱟᱹᱴᱤᱡ, ᱵᱮᱱ ᱞᱟᱹᱭ ᱞᱮᱠᱷᱟᱱ ᱱᱟᱯᱟᱭ ᱠᱚᱜᱼᱟ ᱾
ᱟ ᱼ, ᱚᱱᱮ ᱜᱚᱝᱠᱮ ᱱᱤᱭᱟᱹ ᱫᱚ, ᱟᱹᱞᱤᱧ ᱞᱤᱧ ᱢᱮᱱᱟ, ᱡᱮ, ᱱᱤᱭᱟᱹ ᱫᱚ ᱢᱤᱫ ᱥᱮᱫ ᱫᱚ ᱵᱷᱟᱸᱜᱮᱭᱟ, ᱢᱤᱫ ᱥᱮᱫ ᱫᱚ ᱱᱟᱯᱟᱭ ᱦᱚᱸ, ᱚᱠᱟᱴᱟᱜ ᱞᱤᱧ ᱱᱚᱣᱟ ᱞᱤᱧ ᱢᱮᱱ ᱫᱟᱲᱮᱭᱟᱜᱼᱟ ᱾
ᱦᱳᱭ ᱦᱚᱭ ᱦᱳᱭ, ᱜᱚᱝᱠᱮ ᱛᱟᱦᱟᱞᱮ ᱟᱵᱚ ᱚᱱᱠᱟ ᱛᱤᱱᱨᱮ, ᱟᱵᱚ ᱢᱟᱱᱮ, ᱢᱟᱱᱣᱟᱹ ᱡᱤᱭᱚᱱ ᱨᱮ ᱢᱟᱱᱮ, ᱚᱠᱚᱭᱮᱢ ᱯᱟᱹᱛᱭᱟᱹᱟᱭᱟ, ᱵᱟᱢ ᱯᱟᱹᱛᱭᱟᱹᱟᱭᱟ, ᱛᱟᱦᱚᱞᱮ, ᱚᱠᱚᱭᱮᱢ ᱯᱟᱹᱛᱭᱟᱹᱟᱭᱟ, ᱵᱟᱢ ᱯᱟᱹᱛᱭᱟᱹᱟᱭᱟ, ᱚᱱᱟ ᱛᱟᱞᱟᱛᱮ ᱫᱩᱞᱟᱹᱲ ᱫᱩᱞᱟᱹᱲ, ᱫᱚ ᱱᱟᱯᱟᱭ ᱫᱩᱞᱟᱹᱲ ᱫᱚ ᱱᱟᱯᱟᱭ ᱡᱤᱱᱤᱥ ᱠᱟᱱᱟ, ᱥᱮ ᱵᱟᱝ ᱡᱤᱱᱤᱥ ᱠᱟᱱᱟ, ᱟᱢ ᱡᱩᱫᱤᱢ ᱫᱩᱞᱟᱹᱲ ᱟᱭᱟ ᱛᱟᱦᱟᱞᱮ, ᱠᱷᱟᱡ ᱩᱱᱤ ᱢᱤᱫ ᱫᱤᱱ, ᱵᱟᱹᱜᱤᱭᱟᱢᱟᱭ ᱢᱮᱱᱛᱮ, ᱚᱱᱠᱟᱱᱟᱜ ᱦᱚᱸ ᱧᱮᱞᱚᱜ ᱠᱟᱱᱟ ᱾ ᱛᱟᱦᱟᱞᱮ, ᱟᱢ ᱪᱮᱫ ᱮᱢ ᱞᱟᱹᱭ ᱠᱮᱭᱟ ᱜᱚᱝᱠᱮ? ᱡᱟᱦᱟᱸᱭ ᱞᱟᱦᱟ ᱨᱮᱜᱮ ᱵᱟᱯᱞᱟ ᱦᱩᱭᱩᱜᱼᱟ, ᱥᱮ ᱡᱟᱦᱟᱸᱭᱤᱧ ᱫᱩᱞᱟᱹᱲ ᱟᱭᱟ, ᱩᱱᱤ ᱥᱟᱶᱛᱮ ᱟᱨ ᱢᱤᱫ ᱦᱚᱲᱤᱧ ᱨᱚᱲ ᱟᱭᱟ, ᱠᱟᱹᱴᱤᱡ ᱵᱤᱱ ᱞᱟᱹᱭ ᱠᱮᱭᱟ ᱾
ᱜᱚᱝᱠᱮ, ᱟᱹᱞᱤᱧ ᱫᱚᱞᱤᱧ, ᱱᱚᱣᱟᱞᱤᱧ ᱢᱮᱱ ᱫᱟᱲᱮᱭᱟᱜᱼᱟ, ᱡᱮ ᱟᱹᱞᱤᱧ ᱫᱚ
ᱦᱳᱭ ᱦᱳᱭ ᱾
ᱡᱮ ᱦᱚᱸᱜᱼᱚᱭ ᱧᱮᱞᱚᱜ ᱠᱟᱱᱟ, ᱡᱟᱭᱜᱟ ᱡᱟᱭᱜᱟ ᱨᱮ, ᱦᱚᱸᱜᱼᱚᱭ ᱠᱚ, ᱵᱟᱹᱜᱤ ᱭᱟᱠᱚ ᱠᱟᱱᱟ, ᱡᱟᱢᱟᱭ ᱤᱭᱟᱹ ᱠᱟᱛᱮ ᱡᱮᱢᱚᱱ ᱚᱱᱟ ᱫᱚ, ᱱᱚᱣᱟ ᱫᱚ ᱪᱮᱫ ᱚᱱᱟ ᱫᱚ ᱪᱮᱫᱠᱟ ᱞᱟᱹᱭ ᱚᱜᱼᱟ, ᱟᱫᱚ ᱡᱮ ᱡᱳᱨ ᱠᱟᱛᱮ ᱵᱟᱯ ᱡᱳᱨ ᱠᱟᱛᱮᱫ, ᱡᱳᱨ ᱠᱟᱛᱮᱫ ᱵᱟᱯᱞᱟ ᱠᱟᱛᱮ ᱠᱚ, ᱡᱟᱶᱟᱭ ᱪᱟᱵᱟᱜ ᱠᱟᱱᱟ, ᱛᱟᱵᱚ ᱚᱱᱟ, ᱚᱱᱟ ᱠᱚ ᱢᱮᱛᱟᱜᱼᱟ ᱾
ᱦᱳᱭ, ᱦᱳᱭ, ᱦᱚᱭ ᱮᱠᱫᱚᱢ, ᱮᱠᱫᱚᱢ ᱱᱟᱯᱟᱭ ᱾ ᱛᱟᱦᱟᱞᱮ, ᱜᱚᱝ ᱝᱠᱮ ᱦᱚᱸᱜᱼᱚᱭ, ᱫᱩᱞᱟᱹᱲ, ᱫᱩᱞᱟᱹᱲ ᱛᱤᱱᱟᱹᱜ ᱫᱤᱱ ᱯᱚᱨ ᱦᱟᱸᱜ, ᱢᱟᱱᱮ ᱢᱤᱫᱴᱮᱡ ᱛᱤᱨᱞᱟᱹ ᱚᱸᱴᱲᱟᱜ ᱨᱮ, ᱥᱮ ᱠᱩᱲᱤ ᱚᱲᱟᱜ ᱨᱮ, ᱟᱨ ᱠᱚᱲᱟ ᱚᱲᱟᱜ ᱨᱮ, ᱞᱟᱹᱭ ᱞᱮ ᱞᱟᱹᱠᱛᱤ ᱠᱟᱱᱟ ᱾ ᱢᱟᱱᱮ ᱮᱠᱷᱚᱱ, ᱥᱟᱹᱨᱤ ᱫᱩᱞᱟᱹᱲ ᱠᱟᱱ ᱛᱟᱹᱠᱤᱱᱟ, ᱢᱮᱱᱛᱮ ᱡᱮ, ᱚᱲᱟᱜ ᱯᱤᱭᱟᱧ ᱞᱟᱹᱭᱟᱧ ᱢᱮᱱᱛᱮ, ᱡᱮ ᱱᱩᱭ ᱫᱚ ᱦᱟᱸᱜ, ᱤᱧ ᱵᱟᱯᱞᱟ ᱭᱮᱭᱟ ᱥᱮ ᱥᱮᱨ ᱞᱟᱦᱟ, ᱦᱟᱯᱮᱱ ᱫᱤᱱ ᱨᱮ ᱦᱟᱸᱜ, ᱡᱮ ᱛᱤᱱᱟᱹᱜ ᱜᱟᱱ ᱨᱚᱲ ᱠᱟᱛᱮᱜ ᱦᱟᱸᱜ ᱢᱟᱱᱮ ᱛᱤᱱᱟᱹᱜ ᱥᱮᱨᱢᱟ ᱥᱮ ᱛᱤᱱᱟᱹᱜ, ᱥᱟᱞᱮ ᱨᱚᱲ ᱞᱮᱠᱷᱟᱱ ᱢᱟᱱᱮ ᱚᱲᱟᱜ ᱨᱮ ᱞᱟᱹᱭ ᱜᱟᱱᱚᱜ-ᱟ᱾ ᱚᱱᱟ ᱵᱚᱛᱮ ᱠᱟᱹᱴᱤᱡ ᱵᱮᱱ ᱞᱟᱹᱭ ᱞᱮᱠᱷᱟᱱ
-ᱛᱳᱜ ᱱᱚᱣᱟ ᱫᱚ ᱱᱚᱣᱟ ᱫᱩᱧ ᱧᱮᱞᱟ ᱜᱚᱝᱠᱮ ᱟᱵᱮᱱᱟᱜ ᱤᱭᱟᱹᱫᱚ ᱟᱵᱮᱱᱟᱜ ᱨᱤᱥᱤᱯᱴ ᱟᱵᱮᱱᱟᱜ ᱥᱚᱢᱯᱚᱨᱠᱚ ᱧᱮᱞ ᱦᱤᱥᱟᱹᱵᱽ ᱛᱮ ᱞᱟᱹᱭ ᱜᱟᱱᱚᱜ-ᱟ ᱪᱮᱫᱟᱜ ᱡᱮ ᱱᱤᱛᱚᱜ ᱧᱮᱞᱚᱜ-ᱟ ᱡᱮ ᱟ- -ᱟᱵᱮᱱ ᱵᱮᱱ ᱟᱯᱮᱱᱟᱜ ᱟᱵᱮᱱ ᱛᱚᱞᱟ ᱨᱮ ᱠᱳᱱᱳ ᱮᱯᱮᱨᱦᱮᱸᱰᱮᱡ ᱵᱟᱝ ᱦᱩᱭᱩᱜ ᱠᱟᱱᱟ᱾ ᱥᱮ ᱩᱱᱤ ᱟᱵᱮᱱ ᱪᱷᱟᱲᱟ ᱵᱟᱭ ᱛᱟᱦᱮᱸ ᱫᱟᱲᱮᱭᱟᱜ ᱠᱟᱱᱟ ᱥᱮ ᱟᱵᱮᱱ ᱡᱩᱫᱤ ᱟᱵᱮᱱ ᱡᱩᱫᱤ ᱢᱤᱫ ᱜᱷᱟᱹᱲᱤᱡ ᱟᱵᱮᱱ ᱯᱷᱳᱱ ᱛᱮ ᱵᱟᱭ ᱧᱟᱢ ᱵᱤᱱ ᱠᱷᱟᱱᱮ ᱪᱤᱱ-
ᱦᱩᱭ ᱟᱨ ᱜᱚᱝᱠᱮ ᱦᱚᱜ-ᱚᱭ ᱩᱱᱠᱩ ᱠᱮ ᱟᱫᱚ ᱵᱮᱱ ᱞᱮᱫᱟ ᱱᱚᱜ-ᱚᱭ ᱡᱮᱴᱟ ᱢᱮᱱ ᱠᱮᱫᱟ ᱮᱯᱮᱨᱦᱮᱸᱰᱮᱡ ᱱᱚᱣᱟ ᱫᱚ ᱜᱚᱝᱠᱮ ᱠᱚ ᱞᱟᱹᱭᱟ ᱟᱸᱡᱚᱢ ᱠᱟᱫᱟ ᱮᱯᱮᱨ-ᱦᱮᱸᱰᱮᱡ -ᱵᱟᱝᱢᱟ ᱵᱚᱞᱮ ᱫᱩᱞᱟᱹᱲ ᱠᱟᱱᱟ ᱢᱮᱱᱛᱮ ᱚᱱᱠᱟ ᱟᱸᱡᱚᱢᱚᱜᱼᱟ᱾
ᱦᱮᱸ ᱱᱤᱭᱟᱹ ᱦᱚᱸ ᱱᱤᱭᱟᱹ ᱱᱤᱭᱟᱹ ᱦᱚᱸ ᱱᱤᱭᱟᱹ ᱦᱚᱸ ᱥᱟᱹᱨᱤ ᱠᱟᱛᱷᱟ ᱠᱟᱱ ᱜᱮᱭᱟ ᱡᱮ ᱜᱚᱝᱠᱮ ᱧᱮᱞᱮᱫ ᱜᱮᱭᱟᱵᱤᱱ᱾